ᱦᱮᱸ ᱜᱚᱝᱠᱮ ᱨᱚᱲ ᱟᱡᱚᱢᱚᱜ ᱠᱟᱱᱟ ᱴᱷᱤᱠ ᱴᱷᱟᱠ?
ᱦᱮᱸ ᱟᱸᱡᱚᱢᱚᱜ ᱠᱟᱱ ᱜᱮᱭᱟ ᱟᱨ ᱟᱹᱞᱤᱧᱟᱜ ᱟᱸᱡᱚᱢᱚᱜ ᱠᱟᱱᱟ?
ᱦᱮᱸ ᱜᱚᱝᱠᱮ ᱟᱵᱤᱱ ᱟᱸᱡᱚᱢᱚᱜ ᱠᱟᱱᱟ ᱴᱷᱤᱠ ᱴᱷᱟᱠ ᱨᱚᱲ ᱜᱚᱝᱠᱮ ᱥᱟᱭᱤ ᱨᱮᱱᱟᱜ ᱨᱚᱲ ᱠᱚ ᱫᱚ ᱵᱟᱝᱸᱡᱚᱢᱚᱜ ᱠᱟᱱᱟ ᱛᱚ ᱜᱚᱝᱠᱮ?
ᱵᱟᱝ ᱜᱚᱝᱠᱮ ᱵᱟᱝ ᱟᱸᱡᱚᱢᱚᱜ ᱠᱟᱱᱟ ᱞᱟᱹᱭᱮᱫᱼᱟ ᱞᱤᱧ ᱜᱚᱝᱠᱮ ᱢᱤᱫᱴᱟᱝ ᱥᱟᱛ ᱥᱟᱛᱟᱢ ᱤᱫᱤ ᱠᱟᱛᱮᱜ ᱞᱟᱝ ᱜᱟᱯᱟᱞ ᱢᱟᱨᱟᱣ ᱠᱮᱭᱟ ᱟᱫᱚ ᱥᱟᱛᱟᱢ ᱚᱱᱠᱟᱱᱟᱜ ᱡᱩᱫᱤᱢ ᱩᱭᱦᱟᱹᱨ ᱟᱠᱟᱫ ᱛᱟᱞᱦᱮ ᱞᱟᱹᱭ ᱛᱟᱞᱟᱝ ᱢᱮ
ᱟᱪᱪᱷᱟ ᱟᱪᱪᱷᱟ ᱟᱪᱪᱷᱟ
ᱱᱟᱯᱟᱭ ᱠᱟᱛᱷᱟ ᱠᱟᱱᱟ ᱜᱚᱝᱠᱮ ᱛᱟᱦᱚᱞᱮ ᱥᱟᱫ ᱵᱟᱪᱷᱟᱣ ᱞᱮᱠᱷᱟᱱ ᱫᱚ ᱱᱟᱯᱟᱭ ᱠᱚᱜ ᱜᱮᱭᱟ᱾ ᱥᱟᱛᱟᱢ ᱫᱚ ᱛᱟᱞᱦᱮ ᱜᱚᱝᱠᱮ ᱵᱟᱪᱷᱟᱣ ᱛᱟᱞᱟᱝ ᱢᱮ ᱥᱤᱧ ᱵᱟᱪᱷᱟᱣᱼᱟ᱾
ᱦᱮ ᱥᱟᱛᱟᱢ ᱫᱚ ᱦᱳᱭᱳᱜ ᱠᱟᱱᱟ᱾ ᱛᱮᱦᱮᱧ ᱢᱟ ᱟᱵᱚ ᱥᱟᱱᱛᱟᱲ ᱟᱛᱳ ᱨᱮ ᱵᱚᱱ ᱜᱤᱨᱟᱹ ᱵᱟᱥᱚᱫ ᱠᱟᱱᱟ ᱵᱟᱝ ᱟᱫᱚ ᱥᱟᱱᱛᱟᱲ ᱟᱛᱳ ᱨᱮᱱ ᱱᱚᱝᱠᱟ ᱢᱟᱹᱭ ᱵᱟᱹᱵᱩ ᱛᱟᱠᱚ ᱱᱚᱝᱠᱟ ᱚᱞᱚᱜ ᱰᱟᱦᱟᱨ ᱥᱮ ᱪᱮᱫ ᱵᱟᱝᱠᱚ ᱰᱟᱦᱦᱟᱜ ᱠᱟᱱ ᱛᱟᱵᱚᱱᱟ ᱱᱚᱜᱼ ᱱᱚᱝᱠᱟ ᱡᱟᱹᱥᱛᱤ ᱠᱟᱭᱛᱮ ᱦᱟᱺᱰᱤ ᱯᱟᱹᱣᱨᱟᱹ ᱟᱨ ᱵᱟᱝ ᱱᱚᱝᱠᱟ ᱵᱤᱫᱮᱥ ᱠᱟᱹᱢᱤ ᱠᱚᱠᱚ ᱪᱟᱞᱟᱜ ᱠᱟᱱ ᱛᱟᱵᱚᱱᱟ᱾ ᱟᱫᱚ ᱱᱚᱜ ᱱᱚᱣᱟ ᱵᱟᱵᱚᱛ ᱟᱵᱮᱱ ᱪᱮᱫ ᱵᱮᱱ ᱢᱮᱱᱟ ᱱᱚᱣᱟ ᱨᱮᱱᱟᱜ ᱪᱮᱫ ᱠᱟᱨᱚᱱ ᱪᱤᱠᱟᱹᱛᱮ ᱞᱟᱦᱟ ᱜᱟᱱᱚᱜᱼᱟ ᱱᱩᱠᱩ
ᱟᱪᱪᱷᱟ ᱟᱪᱪᱷᱟ ᱦᱮᱸ ᱜᱚᱝᱠᱮ ᱱᱚᱣᱟ ᱦᱩᱰᱤᱧ ᱢᱟᱪᱷᱟ ᱜᱟᱯᱟᱞ ᱢᱟᱨᱟᱣ ᱨᱮ ᱢᱤᱫᱴᱟᱝ ᱟᱹᱰᱤ ᱢᱤᱫᱴᱟᱝ ᱫᱟᱢᱟᱱ ᱥᱟᱛᱟᱢ ᱥᱟᱵ ᱨᱟᱠᱟᱵ ᱟᱠᱟᱫ ᱛᱟᱞᱟᱝᱟ᱾ ᱛᱚ ᱚᱱᱟ ᱥᱟᱛᱟᱢ ᱵᱟᱨᱮ ᱛᱮ ᱫᱚ ᱟᱹᱰᱤ ᱜᱟᱯᱟᱞᱢᱟᱨᱟᱣ ᱫᱚ ᱟᱹᱰᱤ ᱡᱟᱹᱨᱩᱲ ᱜᱮ ᱢᱮᱱᱟᱜᱼᱟ᱾ ᱫᱤᱥᱚᱢ ᱦᱚᱲ ᱠᱟᱹᱴᱤᱡ ᱦᱚᱨ ᱫᱤᱥᱟᱹ ᱩᱫᱩᱜ ᱞᱮᱠᱟ ᱞᱟᱹᱠᱛᱤ ᱢᱮᱱᱟᱜᱼᱟ ᱪᱮᱫᱟᱜ ᱥᱮ ᱟᱵᱚᱨᱮᱱ ᱟᱜᱟᱢ ᱱᱟᱜᱟᱢ ᱠᱚ ᱡᱟᱦᱟᱸ ᱟᱵᱚᱮᱱ ᱢᱟᱹᱭ ᱵᱟᱹᱵᱩ ᱛᱟᱠᱚ ᱮᱴᱟᱜ ᱰᱟᱦᱟᱨ ᱛᱮᱠᱚ ᱰᱟᱦᱟᱨᱟᱜ ᱠᱟᱱᱟ᱾ ᱚᱱᱟ ᱨᱮᱫᱚ ᱟᱭᱢᱟ ᱞᱮᱠᱟᱱᱟᱜ ᱚᱡᱮ ᱥᱮ ᱠᱟᱨᱚᱱ ᱢᱮᱱᱟᱜᱼᱟ ᱜᱚᱝᱠᱮ ᱚᱱᱟ ᱠᱟᱨᱚᱱ ᱥᱮ ᱚᱡᱮ ᱡᱚᱫᱤ ᱚᱱᱠᱟ ᱞᱟᱝ ᱜᱟᱞᱢᱟᱨᱟᱣ ᱞᱮᱠᱷᱟᱱ ᱯᱩᱭᱞᱩ ᱛᱮ ᱦᱤᱡᱩᱜᱼᱟ ᱜᱚᱝᱠᱮ ᱟᱵᱚ ᱟᱭᱳ ᱵᱟᱵᱟ ᱥᱮ ᱟᱵᱚᱨᱮᱱ ᱮᱸᱻ ᱟᱭᱳᱼᱵᱟᱵᱟ ᱥᱮ ᱜᱟᱨᱡᱮᱱ ᱠᱚ ᱠᱟᱹᱴᱤᱡ ᱠᱮᱴᱮᱡ ᱵᱟᱹᱱᱩᱜ ᱠᱟᱱᱟ ᱫᱚ ᱚᱱᱟ ᱫᱚ ᱚᱠᱟ ᱞᱮᱠᱟ ᱜᱚᱢᱠᱮ ᱱᱟᱦᱟᱜ ᱜᱤᱫᱽᱨᱟᱹᱢ ᱠᱩᱞᱮ ᱠᱟᱱᱟ ᱤᱥᱠᱩᱞ ᱥᱮ ᱠᱚᱞᱮᱡᱽ ᱮᱢ ᱠᱩᱞᱮ ᱠᱟᱱᱟ᱾ ᱜᱚᱝᱠᱮ ᱟᱛᱨᱟ ᱫᱷᱩᱨᱟᱹ ᱯᱟᱲᱦᱟᱣ ᱠᱟᱛᱮᱫ ᱜᱚᱝᱠᱮ ᱵᱷᱟᱹᱜᱤᱜᱼᱟ ᱛᱚ ᱵᱷᱟᱹᱜᱤᱭᱮᱜ ᱟᱭ ᱪᱮᱫᱟᱜ ᱜᱚᱝᱠᱮ ᱚᱱᱟ ᱨᱮᱱᱟᱜ ᱚᱡᱮ ᱚᱱᱟ ᱨᱮᱱᱟᱜ ᱠᱟᱨᱚᱱ ᱵᱟᱵᱚᱱ ᱯᱟᱸᱡᱟᱭ ᱫᱟ᱾ ᱥᱟᱹᱨᱤ ᱜᱮ ᱪᱟᱞᱟᱜ ᱠᱟᱱᱟ ᱤᱥᱠᱩᱞ ᱪᱮᱫ ᱞᱮᱠᱟ ᱠᱚ ᱯᱟᱲᱦᱟᱣᱮᱫ ᱠᱚᱣᱟ ᱪᱮᱫ ᱠᱟ ᱵᱟᱝ ᱟᱨ ᱪᱮᱫᱟᱜ ᱜᱮ ᱵᱟᱭ ᱵᱟᱹᱜᱤᱭᱮᱫᱟ ᱥᱮ ᱪᱮᱫ ᱨᱮ ᱟᱱᱟᱴᱚᱜ ᱠᱟᱱᱟᱭ᱾ ᱱᱟᱦᱟᱜ ᱚᱠᱛᱚ ᱨᱮᱱ ᱟᱭᱳᱼ ᱵᱟᱵᱟ ᱦᱚᱸ ᱱᱚᱣᱟ ᱜᱮᱠᱚ ᱞᱟᱹᱭ ᱞᱮᱫᱼᱟ ᱡᱮ ᱠᱟᱹᱴᱤᱡ ᱮ ᱯᱟᱲᱦᱟᱣ ᱞᱮᱱᱠᱷᱟᱱ ᱜᱮ ᱟᱫᱚ ᱵᱟᱠᱚᱼᱼ ᱠᱩᱞᱤᱭᱮ ᱠᱟᱱᱟ ᱡᱮ ᱡᱟᱦᱟᱱᱟᱜ ᱮᱴᱠᱮᱴᱚᱲᱮ ᱦᱩᱭᱩᱜ ᱠᱟᱱ ᱛᱟᱢᱟ ᱥᱮ ᱪᱮᱫ? ᱱᱚᱣᱟ ᱢᱤᱫᱴᱮᱱ ᱠᱟᱨᱚᱱ ᱠᱟᱱᱟ ᱜᱚᱢᱠᱮ ᱛᱟᱦᱚᱞᱮ ᱜᱚᱢᱠᱮ ᱟᱵᱤᱱ ᱟᱨ ᱢᱤᱫᱴᱮᱱᱼᱼ ᱟᱹᱵᱤᱱ ᱢᱟ ᱠᱟᱹᱴᱤᱡ ᱛᱟᱞᱟᱝ ᱞᱟᱹᱭ ᱫᱟᱲᱟᱭ ᱵᱤᱱ ᱟᱵᱤᱱ ᱪᱮᱫ ᱵᱤᱱ ᱢᱚᱱᱮᱭᱟ ᱟᱵᱤᱱᱟᱜ ᱢᱚᱱᱮ ᱛᱮ?
ᱦᱳᱭ ᱜᱚᱝᱠᱮ ᱟᱵᱚ ᱥᱟᱱᱛᱟᱲ ᱟᱛᱩ ᱨᱮᱱ ᱢᱟᱹᱭ ᱵᱟᱹᱵᱩ ᱛᱟᱠᱚᱼᱼ ᱛᱮᱦᱮᱧ ᱱᱚᱜᱼᱚᱭ ᱧᱮᱞᱚᱜ ᱠᱟᱱᱟ ᱟᱛᱨᱟᱫᱩᱨ ᱨᱮᱠᱚ ᱵᱟᱹᱜᱤᱭᱮᱫ ᱠᱟᱱᱟ᱾ ᱟᱫᱚ ᱱᱚᱣᱟ ᱠᱚᱫᱚ ᱪᱮᱫ ᱠᱚ ᱠᱷᱟᱹᱛᱤᱨ ᱠᱚ ᱯᱷᱟᱹᱠᱤᱭᱮᱫ ᱠᱟᱱᱟ ᱱᱚᱣᱟ ᱫᱚ ᱦᱟᱸᱜ ᱟᱹᱞᱤᱧᱟᱜ ᱛᱚ ᱦᱟᱸᱜ ᱵᱟᱲᱟᱭ ᱵᱟᱹᱱᱩᱜᱼᱼ ᱟ ᱡᱟᱹᱥᱛᱤ ᱠᱟᱭ ᱛᱮᱞᱤᱧ ᱧᱮᱞᱮᱫ ᱠᱚᱣᱟ ᱱᱚᱝᱠᱟ ᱯᱟᱹᱣᱨᱟᱹ ᱦᱟᱺᱰᱤ ᱨᱮᱠᱚ ᱡᱚᱵᱮᱜ ᱠᱟᱱᱟ᱾ ᱠᱚᱢ ᱩᱢᱮᱨ ᱨᱮ ᱯᱟᱹᱣᱨᱟᱹ ᱠᱚ ᱧᱩᱭᱮᱫ ᱠᱟᱱᱟ ᱤᱥᱠᱩᱞ ᱠᱚ ᱵᱟᱠᱚ ᱪᱟᱞᱟᱜ ᱠᱟᱱᱟ ᱟᱫᱚ ᱜᱟᱨᱡᱮᱱ᱾ ᱟᱠᱚ ᱦᱚᱸ ᱱᱚᱣᱟ ᱫᱚ ᱮᱠᱟᱞ ᱫᱟᱭᱤᱛᱛᱚ ᱠᱟᱱ ᱛᱟᱠᱚᱣᱟ᱾ ᱥᱮ ᱵᱟᱝ ᱜᱟᱨᱡᱮᱱ ᱠᱚ ᱡᱩᱫᱤ ᱱᱚᱝᱠᱟ ᱥᱮᱪᱮᱫ ᱠᱚ ᱛᱟᱦᱮᱸ ᱠᱚᱜᱼᱟ ᱦᱩᱱᱟᱹᱝ, ᱛᱟᱦᱚᱞᱮ ᱱᱚᱝᱠᱟᱱ ᱩᱱᱤ ᱜᱤᱫᱽᱨᱟᱹ ᱫᱚ ᱦᱟᱸᱜ ᱩᱱᱤ ᱫᱚ ᱱᱚᱝᱠᱟᱱ ᱵᱟᱹᱲᱤᱡ ᱰᱟᱦᱟᱨ ᱥᱮᱫᱼᱼ ᱟᱨ ᱵᱟᱝ ᱚᱞᱚᱜ ᱡᱤᱭᱚᱱ ᱠᱷᱚᱱ ᱫᱚ ᱦᱟᱸᱜ ᱵᱟᱭ ᱥᱟᱦᱟ ᱠᱚᱜᱼᱟ᱾ ᱥᱮ ᱵᱟᱝ ᱱᱚᱝᱠᱟ ᱠᱟᱹᱢᱤ ᱠᱚᱦᱚᱸ ᱵᱟᱭ ᱪᱟᱞᱟᱣ ᱠᱚᱜᱼᱟ᱾ ᱦᱳᱭ ᱟᱫᱚ ᱱᱩᱠᱩᱼᱼ ᱞᱟᱦᱟ ᱨᱮᱱᱟᱜ ᱫᱚ ᱱᱚᱣᱟ ᱜᱮ ᱩᱯᱟᱹᱭ ᱜᱚᱝᱠᱮ ᱟᱹᱞᱤᱧᱟᱜ ᱢᱚᱱᱮᱼᱼ ᱛᱮᱫ ᱞᱟᱹᱭᱟᱭ ᱡᱮ ᱜᱟᱨᱡᱮᱱ ᱠᱚ ᱮᱠᱟᱞ ᱵᱩᱡ ᱞᱟᱠᱛᱤ ᱠᱟᱱ ᱛᱟᱵᱱᱟ ᱛᱮᱦᱮᱧ ᱱᱚᱜ ᱚᱭ ᱚᱞᱚᱜ ᱯᱟᱲᱦᱟᱣ ᱨᱮ ᱛᱮᱦᱮᱧ ᱟᱹᱰᱤ ᱟᱭᱢᱟ ᱞᱮᱠᱟᱱᱟᱜ ᱥᱩᱡᱳᱜ ᱥᱩᱵᱤᱫᱷᱟ᱾ ᱵᱚᱱ ᱧᱟᱢᱮᱫ ᱠᱟᱱᱟ ᱥᱚᱨᱠᱟᱨ ᱯᱟᱦᱴᱟ ᱠᱷᱚᱱ ᱚᱱᱠᱟᱱᱟᱜ ᱠᱟᱹᱣᱰᱤ ᱠᱚᱨᱮᱱᱟᱜ ᱜᱚᱱᱚᱝ ᱟᱨ ᱵᱟᱝ ᱱᱤᱛᱚᱜᱟᱜ ᱡᱩᱜᱽ ᱨᱮ ᱯᱟᱲᱦᱟᱣ ᱠᱷᱮᱛᱨᱮ ᱨᱮᱼᱼ ᱱᱟᱯᱟᱭ ᱡᱟᱛᱮ ᱜᱤᱫᱽᱨᱟᱹ ᱠᱚᱼᱼ ᱥᱮᱪᱮᱫ ᱰᱟᱦᱟᱨ ᱛᱮᱠᱚ ᱰᱟᱨᱦᱟᱜ ᱢᱟ ᱚᱱᱟ ᱠᱷᱟᱹᱛᱤᱨᱼᱼ ᱱᱚᱜᱼᱚᱭ ᱯᱷᱳᱱ ᱠᱚᱠᱚ ᱮᱢᱟ ᱠᱚᱣᱟᱠᱚ ᱠᱟᱱᱟ ᱦᱮᱸ ᱟᱫᱚᱼᱼ ᱮᱱᱠᱷᱟᱱ ᱱᱚᱝᱠᱟᱱᱟᱜ ᱥᱩᱡᱳᱜᱽ ᱥᱩᱵᱤᱫᱷᱟ ᱟᱵᱚ ᱥᱟᱱᱛᱟᱲᱼᱼ ᱟᱛᱩ ᱨᱮ ᱯᱟᱹᱴᱷᱩᱣᱟᱹ ᱠᱚ ᱟᱨ ᱵᱟᱝ ᱢᱟᱹᱭ ᱵᱟᱹᱵᱩ ᱛᱟᱠᱚ ᱫᱚ ᱵᱟᱝ ᱠᱚ ᱦᱟᱛᱟᱣᱮᱫ ᱠᱟᱱᱟ᱾
ᱦ ᱟᱞᱭᱟ
ᱟᱫᱚ ᱜᱚᱢᱠᱮ ᱤᱧ ᱡᱩᱫᱤ ᱢᱤᱫᱴᱮᱱ ᱠᱟᱛᱷᱟᱧ ᱥᱟᱵ ᱨᱟᱠᱟᱵᱟ ᱱᱚᱣᱟ ᱛᱟᱞᱟᱨᱮ, ᱡᱟᱦᱟᱸ ᱞᱮᱠᱟᱛᱮ ᱟᱵᱚᱨᱮᱱ ᱢᱟᱹᱭ ᱵᱟᱹᱵᱩ ᱛᱟᱠᱚ ᱦᱟᱺᱰᱤ ᱯᱟᱹᱣᱨᱟᱹ ᱨᱮᱠᱚ ᱡᱚᱵᱮᱜ ᱠᱟᱱᱟ᱾ ᱚᱱᱟ ᱨᱮᱱᱟᱜ ᱢᱤᱫᱴᱮᱱ ᱪᱤᱛᱟᱹᱨ ᱡᱩᱫᱤ ᱜᱚᱢᱠᱮ ᱱᱚᱝᱠᱟ ᱦᱟᱴ ᱯᱟᱛᱟ ᱥᱮᱼᱼ ᱦᱮᱸ ᱚᱱᱟ ᱠᱚᱨᱮ ᱜᱮ ᱵᱮᱥᱤ ᱡᱟᱹᱥᱛᱤ ᱠᱟᱭᱛᱮ ᱱᱚᱣᱟ ᱫᱚᱠᱚ᱾ ᱦᱟᱞᱟᱝ ᱡᱚᱝ ᱠᱟᱱᱟ ᱦᱟᱺ ᱦᱟᱺᱰᱤ ᱯᱟᱹᱣᱨᱟᱹ ᱠᱚᱫᱚ ᱛᱚ ᱜᱚᱢᱠᱮ ᱚᱠᱟ ᱞᱮᱠᱟ᱾ ᱥᱟᱶᱛᱟ ᱨᱮᱱ ᱥᱮ ᱥᱟᱶᱛᱟ ᱨᱮ ᱟᱵᱚ ᱡᱟᱦᱟᱸ ᱮᱱᱮᱡ ᱥᱮᱨᱮᱧ ᱢᱮᱱᱟᱜᱼᱟ᱾
ᱵᱚᱸᱜᱟ ᱵᱩᱨᱩ ᱨᱮ ᱦᱟᱺᱰᱤ ᱯᱟᱹᱣᱨᱟᱹ ᱵᱚᱱ ᱪᱚᱸᱫᱟᱭᱮᱫᱼᱟ ᱚᱱᱟ ᱫᱚ ᱢᱟᱱᱟᱣ ᱜᱟᱱᱚᱜᱼᱟ ᱜᱚᱢᱠᱮ ᱢᱮᱱ ᱠᱷᱟᱱ ᱟᱵᱚ ᱦᱟᱴᱼᱼ ᱥᱮ ᱯᱟᱛᱟᱨᱮ ᱡᱟᱦᱟᱸ ᱦᱟᱺᱰᱤ ᱵᱚᱱ ᱤᱫᱤᱭᱮᱫᱼᱟ ᱚᱱᱟᱼᱼ ᱠᱚ ᱦᱟᱺᱰᱤ ᱯᱟᱹᱣᱨᱟᱹ ᱛᱮᱜᱮ ᱟᱵᱚᱨᱮᱱ ᱟᱜᱟᱢ ᱱᱟᱜᱟᱢ ᱠᱚᱫᱚ ᱵᱚᱱ ᱧᱩ ᱛᱳᱦᱮᱞ ᱦᱚᱪᱚᱭᱮᱫ ᱠᱚᱣᱟ᱾ ᱪᱮᱫᱟᱜ ᱜᱚᱢᱠᱮ ᱟᱵᱚ ᱫᱚ ᱟᱭᱢᱟ ᱞᱮᱠᱟᱱᱟᱜ᱾ ᱱᱟᱦᱟᱜ ᱡᱩᱜᱽ ᱨᱮ ᱡᱟᱦᱟᱸ ᱧᱮᱞᱚᱜ ᱠᱟᱱᱟ ᱚᱨᱜᱮᱥᱴᱟᱨ ᱚᱱᱟ ᱚᱨᱜᱮᱥᱴᱟᱨ ᱢᱟᱛᱚ ᱟᱵᱚ ᱵᱚᱱ ᱥᱟᱯᱲᱟᱣ ᱮᱫᱼᱟ᱾ ᱢᱮᱱᱠᱷᱟᱱ ᱚᱱᱟᱨᱮ ᱦᱟᱺᱰᱤ ᱯᱟᱹᱣᱨᱟᱹ ᱟᱵᱩ ᱦᱚᱵᱚᱱ ᱟᱹᱜᱩ ᱦᱚᱪᱚᱭᱮᱫ ᱠᱚᱣᱟ᱾ ᱵᱟᱵᱚᱱ ᱢᱟᱱᱟᱣᱭᱮᱫ ᱠᱚᱣᱟ ᱟᱫᱚ ᱟᱹᱜᱩ ᱞᱮᱠᱷᱟᱱ ᱜᱚᱝᱠᱮ ᱟᱵᱚᱨᱮᱱ ᱢᱟᱹᱭ ᱵᱟᱹᱵᱩ ᱛᱟᱠᱚ ᱚᱱᱟ ᱨᱮᱠᱚ ᱛᱮᱦᱮᱞ ᱵᱩᱞᱩᱜ ᱠᱟᱱᱟ ᱦᱟᱯᱲᱟᱢ ᱠᱚ ᱡᱟᱦᱟᱸ ᱛᱤᱱᱟᱹᱜ ᱵᱟᱠᱚ ᱠᱚ ᱧᱩᱭ ᱫᱟ ᱯᱩᱨᱫᱷᱩᱞ ᱠᱚ ᱡᱟᱦᱟᱸ ᱛᱱᱟᱹᱜ ᱵᱟ ᱧᱩᱭᱫᱟ ᱚᱱᱟ ᱠᱷᱚᱱ ᱡᱟᱹᱥᱛᱤ ᱜᱚᱝᱠᱮ ᱠᱚᱢ ᱩᱢᱮᱨ ᱨᱮᱱ ᱜᱤ ᱨᱟᱹ ᱠᱚ ᱧᱩᱭᱫᱟ ᱱᱚᱣᱟ ᱠᱚᱫᱚ ᱟᱵᱚ ᱠᱟᱹᱴᱤᱡ ᱧᱮᱞ ᱥᱟᱢᱴᱟᱣ ᱦᱩᱭᱩᱜ ᱛᱟᱵᱚᱱᱟ ᱦᱟᱺᱰᱤ ᱯᱟᱹᱣᱨᱟᱹ ᱡᱟᱛᱮ ᱦᱟᱴ ᱯᱟᱛᱟ ᱟᱞᱚ ᱠᱚ ᱟᱹᱷᱨᱤᱧ ᱢᱟ ᱟᱵᱚᱨᱮᱱ ᱟᱜᱟᱢ ᱱᱟᱜᱟᱢ ᱟᱞᱚ ᱵᱟᱹᱲᱤᱡᱚᱜ ᱟᱞᱚ ᱠᱚ ᱵᱟᱹᱲᱤᱡᱚᱜ ᱢᱟ ᱚᱱᱟ ᱠᱚ ᱫᱤᱠ ᱫᱤᱭᱮ ᱟᱵᱚ ᱠᱟᱹᱴᱤᱠ ᱢᱮᱫ ᱞᱩᱛᱩᱨᱟᱜ ᱦᱩᱭᱩᱜ ᱛᱟᱢᱟ ᱛᱚᱵᱮ ᱱᱟᱜ ᱜᱚᱝᱠᱮ ᱟᱵᱚᱨᱮᱱ ᱟᱜᱟᱢ ᱱᱟᱜᱟᱢ ᱡᱩᱫᱤ ᱛᱚ ᱟᱫᱚ ᱚᱱᱟ ᱦᱟᱺᱰᱤ ᱯᱟᱹᱣᱨᱟᱹ ᱧᱩ ᱠᱷᱚᱱ ᱫᱚ ᱠᱟᱹᱴᱤᱡ ᱥᱚᱱᱛᱚᱨ ᱦᱚᱸᱠᱚ ᱛᱟᱦᱮᱱᱟ ᱥᱮ ᱪᱮᱫ ᱮᱢ ᱞᱟᱹᱭᱟ ᱜᱚᱝᱠᱮ
ᱦᱳᱭ ᱜᱚᱝᱠᱮ ᱮᱠᱟᱞ ᱱᱚᱣᱟ ᱫᱚ ᱦᱟᱜ ᱡᱚᱛᱷᱟᱛ ᱠᱟᱛᱷᱟᱢ ᱞᱟᱹᱭ ᱟᱠᱟᱫ ᱛᱮᱦᱮᱸᱧ ᱦᱟᱺᱰᱤ ᱠᱚ ᱟᱨ ᱵᱟᱝ ᱯᱟᱹᱣᱨᱟᱹ ᱠᱚᱫᱚ ᱵᱚᱸᱜᱟ ᱵᱩᱨᱩ ᱨᱮᱜᱮ ᱵᱚᱱ ᱞᱟᱹᱠᱛᱤᱭᱟᱜ ᱠᱟᱱᱟ ᱢᱮᱱᱠᱷᱟᱱ ᱚᱱᱟ ᱫᱚ ᱦᱟᱸᱜ ᱱᱮᱛᱟᱨ ᱫᱚ ᱵᱮᱵᱥᱟ ᱞᱮᱠᱟᱞᱮᱠᱟ ᱵᱚᱱ ᱯᱚᱨᱤᱱᱚᱛᱚ ᱟᱠᱟᱜᱼᱟ ᱡᱮᱢᱚᱱ ᱱᱚᱜᱱᱟ ᱦᱟᱴ ᱯᱟᱛᱟ ᱡᱟᱛᱨᱟ ᱠᱚ ᱚᱨᱠᱮᱥᱴᱨᱟ ᱠᱚᱨᱮᱫ ᱠᱚ ᱤᱫᱤᱭᱮᱫ ᱠᱟᱱᱟ ᱟᱵᱚ ᱥᱟᱱᱛᱟᱲ ᱟᱭᱳ ᱦᱚᱲ ᱠᱚ ᱟᱫᱚ ᱚᱸᱰᱮ ᱦᱟᱸᱜ ᱧᱮᱞᱚᱜ ᱠᱟᱱᱟ ᱡᱟᱦᱟᱸᱭ ᱱᱟᱦᱟᱜ ᱤᱫᱤᱭᱮᱫ ᱠᱟᱱᱟ ᱟᱫᱚ ᱡᱟᱦᱟᱸᱭ ᱤᱫᱤᱭᱮᱫᱟ ᱩᱱᱤ ᱫᱚ ᱦᱟᱸᱜ ᱱᱟᱦᱟᱜ ᱟᱡᱟᱜ ᱚᱝᱠᱟ ᱠᱟᱹᱣᱰᱤ ᱠᱷᱟᱹᱛᱤᱨ ᱮ ᱟᱠᱷᱨᱤᱧᱮᱫ ᱠᱟᱱᱟ ᱟᱫᱚ ᱡᱟᱦᱟᱸᱭ ᱧᱩᱭᱮᱫ ᱫᱚ ᱩᱱᱤ ᱫᱚ ᱦᱟᱸᱜ ᱠᱚᱢ ᱩᱢᱮᱨ ᱠᱚ ᱠᱚᱲᱟ ᱜᱤᱫᱽᱨᱟᱹ ᱧᱩ ᱠᱟᱱᱟ ᱟᱫᱚ ᱟᱠᱷᱨᱤᱧ ᱦᱚᱲ ᱫᱚ ᱵᱟᱭ ᱵᱩᱡᱽ ᱫᱟᱲᱮᱜ ᱠᱟᱱᱟ ᱩᱱᱤ ᱫᱚ ᱟᱭᱟᱜ ᱥᱮᱞ ᱜᱮ ᱦᱟᱜ ᱮ ᱧᱮᱞ ᱫᱟ ᱟᱫᱚ ᱩᱱᱤ ᱫᱚ ᱦᱟᱸᱜ ᱱᱚᱝᱠᱟ ᱩᱱᱤ ᱫᱚ ᱦᱩᱰᱤᱧ ᱜᱮᱭᱟᱭ ᱥᱮ ᱢᱟᱨᱟᱝ ᱜᱮᱭᱟᱭ ᱩᱱᱤ ᱫᱚ ᱦᱟᱸᱜ ᱚᱱᱟ ᱫᱚ ᱵᱟᱭ ᱵᱩᱡᱽ ᱩᱱᱤ ᱫᱚ ᱟᱭᱟᱜ ᱯᱚᱭᱥᱟ ᱠᱷᱟᱹᱛᱤᱨ ᱮ ᱟᱠᱷᱨᱤᱧᱟ ᱛᱚ ᱛᱮᱦᱮᱧ ᱱᱚᱣᱟ
ᱦᱟᱴ ᱯᱟᱛᱟ ᱪᱷᱟᱛᱟ ᱠᱚᱨᱮ ᱫᱚ ᱦᱟᱺᱰᱤ ᱯᱟᱹᱣᱟᱹ ᱠᱚ ᱵᱟᱝ ᱟᱠᱷᱨᱤᱧ ᱠᱟᱛᱮᱫ ᱱᱚᱜᱼᱚ ᱱᱚᱝᱠᱟ ᱟᱭᱢᱟ ᱞᱮᱠᱟᱱᱟᱜ ᱟᱠᱷᱨᱤᱧ ᱫᱩᱨᱤᱵᱽ ᱠᱚ ᱟᱨ ᱵᱟᱝ ᱡᱤᱱᱤᱥ ᱠᱚ ᱢᱮᱱᱟᱜ ᱟᱠᱟᱫᱟ ᱡᱮᱢᱚᱱ ᱡᱚᱢᱟᱜ ᱠᱚ ᱟᱨ ᱵᱟᱝ ᱞᱩᱜᱽᱲᱤ ᱞᱟᱯᱚ ᱱᱚᱝᱠᱟ ᱯᱚᱛᱚᱵ ᱢᱩᱨᱟᱹᱭ ᱠᱚ ᱱᱚᱝᱠᱟᱱᱟᱜ ᱡᱩᱫᱤ ᱵᱚᱱ ᱟᱹ ᱟᱹᱠᱷᱨᱤᱧᱟ ᱤᱧ ᱫᱩᱧ ᱢᱚᱱᱮᱭᱟ ᱡᱮ ᱱᱚᱜᱚᱱᱟ ᱯᱩᱭᱥᱟᱹ ᱠᱚᱦᱚᱸ ᱟᱨᱡᱟᱣ ᱜᱟᱱᱚᱜᱼᱟ ᱟᱨᱦᱚᱸ ᱞᱟᱹᱱ ᱦᱚᱸ ᱱᱟᱦᱟᱜ ᱟᱵᱚᱣᱟᱜ ᱞᱟᱯᱷᱟᱝ ᱥᱮᱫ ᱪᱟᱞᱟᱜᱼᱟ ᱦᱳᱭ ᱟᱫᱚ ᱜᱚᱝᱠᱮ ᱟᱢᱟᱜ ᱩᱭᱦᱟᱹᱨ ᱛᱮ ᱪᱮᱫ ᱮ ᱞᱟᱹᱭᱟ ᱱᱚᱣᱟ ᱫᱚ
ᱮᱠᱫᱚᱢ ᱢᱤᱫᱴᱮᱱ ᱱᱟᱯᱟᱭ ᱠᱟᱛᱷᱟ ᱠᱟᱱ ᱜᱮᱭᱟ ᱱᱚᱣᱟ ᱫᱚ ᱜᱚᱝᱠᱮ ᱪᱮᱫᱟᱜ ᱥᱮ ᱵᱟᱝᱢᱟ ᱦᱟᱺᱰᱤ ᱯᱟᱹᱣᱨᱟᱹ ᱫᱚ ᱢᱮᱜᱴᱮᱱ ᱟᱵᱚᱣᱟᱜ ᱥᱚᱢᱟᱡᱽ ᱨᱮᱱᱟᱜ ᱢᱤᱫ ᱚᱠᱛᱚ ᱨᱮᱱᱟᱜ ᱢᱤᱫᱴᱮᱱ ᱨᱮᱸᱜᱮᱡ ᱮ ᱪᱟᱵᱟ ᱫᱟᱲᱮ ᱭᱟᱛᱟᱢᱟ ᱢᱮᱱᱠᱷᱟᱱ ᱥᱚᱢᱟᱡᱽ ᱫᱚ ᱛᱤᱥ ᱦᱚ ᱵᱟᱭ ᱞᱟᱦᱟ ᱦᱚᱪᱚᱣᱟᱜᱼᱟ ᱥᱚᱢᱟᱡ ᱞᱟᱦᱟ ᱞᱟᱹᱜᱤᱫ ᱟᱵᱚ ᱱᱚᱝᱠᱟᱱᱟᱜ ᱵᱚᱱ ᱠᱟᱹᱢᱤ ᱢᱟ ᱥᱚᱢᱟᱡᱽ ᱞᱟᱦᱟ ᱞᱟᱹᱜᱤᱫ ᱱᱚᱝᱠᱟᱱᱟᱜ ᱢᱤᱫᱴᱮᱱ ᱵᱮᱵᱚᱥᱛᱷᱟ ᱵᱚᱱ ᱦᱟᱛᱟᱣ ᱢᱟ ᱡᱟᱦᱟᱸ ᱠᱚᱨᱮ ᱫᱚ ᱟᱵᱚᱨᱮᱱ ᱜᱤᱫᱽᱨᱟᱹᱣᱟᱜ ᱟᱜᱟᱢ ᱱᱟᱜᱟᱢ ᱥᱩᱥᱟᱹᱨᱚᱜ ᱢᱟ ᱟᱵᱚ ᱫᱚ ᱟᱵᱚᱣᱟᱜ ᱚᱲᱟᱜ ᱨᱮᱱᱟᱜ ᱜᱮᱵᱚᱱ ᱪᱤᱱᱛᱟᱹᱮᱫᱟ ᱚᱲᱟᱜ ᱨᱮᱱᱟᱜ ᱴᱩᱠᱩᱡ ᱪᱮᱞᱟᱝ ᱜᱮᱵᱚᱱ ᱩᱭᱦᱟᱹᱨ ᱮᱫᱟ ᱜᱚᱝᱠᱮ ᱟᱵᱚᱣᱟᱜ ᱥᱟᱶ ᱛᱮᱱᱟᱜ ᱫᱚ ᱰᱟᱰᱚᱱ ᱩᱭᱦᱟᱹᱨ ᱫᱚ ᱥᱟᱶᱛᱟ ᱨᱮᱱᱟᱜ ᱩᱭᱦᱟᱹᱨ ᱠᱟᱛᱮᱤ ᱦᱟᱺᱰᱤ ᱯᱟᱹᱣᱨᱟᱹ ᱦᱟᱴ ᱯᱟ ᱟᱹᱷᱨᱤᱧ ᱵᱚᱱ ᱵᱚᱱᱫᱚ ᱠᱮᱭᱟ ᱥᱮ ᱜᱚᱝᱠᱮ ᱛᱟᱦᱞᱮ ᱚᱲᱟᱜ ᱦᱚᱸ ᱥᱩᱫᱟᱹᱨᱚᱜᱼᱟ ᱥᱟᱶᱛᱮ ᱥᱟᱶᱛᱟ ᱦᱚᱸ ᱥᱩᱫᱟᱹᱨᱚᱜᱼᱟ ᱢᱮᱱᱠᱷᱟᱱ ᱟᱵᱚ ᱫᱚ ᱟᱵᱚ ᱚᱲᱟᱜ ᱨᱮᱱᱟᱜ ᱜᱮᱵᱚᱱ ᱧᱮᱞᱮᱜᱼᱟ ᱱᱟᱦᱟᱜ ᱚᱠᱛᱚ ᱨᱮ ᱱᱚᱣᱟ ᱦᱟᱺᱰᱤ ᱯᱟᱹᱣᱨᱟᱹ ᱟᱹᱷᱨᱤᱧ ᱵᱮᱜᱚᱨ ᱟᱭᱢᱟ ᱞᱮᱠᱟᱱᱟᱜ ᱟᱠᱷᱨᱤᱧᱟᱜ ᱛᱮᱱᱟᱜ ᱢᱮᱱᱟᱜᱼᱟ ᱡᱟᱦᱟᱸ ᱠᱚ ᱜᱚᱝᱠᱮᱡ ᱟᱢᱮᱢ ᱞᱟᱹᱭ ᱠᱮᱜᱼᱟ ᱯᱚᱛᱚᱵ ᱢᱮᱱᱟᱜᱼᱟ ᱡᱚᱢᱟᱜ ᱧᱩᱣᱟᱜ ᱢᱮᱱᱟᱜᱼᱟ ᱥᱮ ᱱᱚᱣᱟ ᱟᱭᱢᱟ ᱞᱮᱠᱟᱱᱟᱜ ᱥᱚᱵᱡᱤ ᱠᱚ ᱡᱟᱦᱟᱸ ᱠᱚ ᱦᱚᱭᱛᱚ ᱪᱟᱥᱵᱟᱥ ᱠᱟᱛᱮᱜ ᱦᱹᱟᱹᱱᱤ ᱴᱷᱮᱱ ᱠᱷᱚᱱ ᱟᱹᱠᱷᱨᱤᱧ ᱠᱟᱛᱮ ᱟᱨᱚᱢ ᱟᱠᱷᱨᱤᱧ ᱨᱩᱣᱟᱹᱲᱮᱜᱼᱟ᱾ ᱱᱚᱣᱟ ᱠᱚᱫᱚ ᱢᱤᱫᱴᱟᱝ ᱟᱹᱰᱤ ᱢᱟᱨᱟᱝ ᱵᱷᱟᱜᱮ ᱵᱮᱵᱚ ᱥᱛᱷᱟ ᱠᱟᱱᱟ ᱟᱵᱚᱸ ᱚᱱᱠᱟ ᱛᱮ ᱫᱤᱠᱩ ᱞᱮᱠᱟ ᱥᱮᱼᱼ ᱟᱭᱢᱟ ᱪᱷᱟᱹᱛᱤᱠ ᱡᱟᱹᱛ ᱞᱮᱠᱟ ᱵᱚᱱ ᱞᱟᱦᱟ ᱫᱟᱲᱮᱭᱟᱜᱼᱟ᱾ ᱜᱚᱝᱠᱮ ᱟᱵᱚ ᱫᱚ ᱢᱮᱱᱠᱷᱟᱱ ᱚᱱᱟ ᱫᱚ ᱵᱟᱹᱱᱩᱜ ᱵᱚᱱᱟ ᱟᱵᱚᱣᱟᱜ ᱫᱷᱚᱨᱚᱢ ᱴᱩᱠᱩᱡ ᱵᱚᱱ ᱟᱠᱷᱨᱤᱧᱮᱫᱼᱟ ᱚᱱᱟ ᱠᱚᱫᱚ ᱠᱚᱢ ᱜᱮ ᱵᱮᱵᱟᱹᱲᱤᱡ ᱠᱟᱱᱟ᱾ ᱢᱮᱛᱮ ᱟᱹᱰᱤ ᱵᱟᱹᱲᱤᱡ ᱧᱮᱞᱚᱜᱼᱟ᱾ ᱚᱱᱠᱟ ᱞᱮᱠᱷᱟᱱ ᱵᱚᱱ ᱟᱠᱷᱨᱤᱧ ᱞᱮᱠᱷᱟᱱ ᱜᱚᱝᱠᱮ ᱟᱵᱚᱣᱟᱜᱼᱼ ᱟᱫᱚ ᱛᱤᱥ ᱦᱚᱸ ᱵᱟᱵᱚᱱ ᱞᱟᱦᱟ ᱫᱟᱲᱮᱭᱟᱜᱼᱟ ᱟᱵᱚᱨᱚᱝ ᱟᱜᱟᱢ ᱱᱟᱜᱟᱢ ᱜᱮᱠᱚ ᱵᱳᱛᱷᱳ ᱞᱮᱱᱠᱷᱟᱱ ᱜᱚᱝᱠᱮᱼᱼ ᱟᱜᱟᱢ ᱱᱟᱜᱟᱢ ᱨᱮ ᱚᱠᱚᱭ ᱧᱮᱞ ᱛᱟᱵᱚᱱᱟ ᱟᱵᱚᱣᱟᱜ ᱫᱚ ᱢᱤᱫ ᱫᱤᱱ ᱵᱚᱱ ᱦᱮᱡ ᱟᱠᱟᱱᱟ ᱢᱤᱫ ᱫᱤᱱ ᱫᱚᱵᱚᱱ ᱪᱟᱞᱟᱜᱼᱟ᱾ ᱦᱳᱭ ᱡᱤᱣᱤ ᱦᱟᱥᱟᱲ ᱦᱚᱲᱢᱚ ᱫᱚ ᱦᱟᱥᱟ ᱨᱮᱜᱮ ᱢᱮᱥᱟᱜᱼᱟ ᱥᱮ ᱪᱮᱫ ᱜᱚᱝᱠᱮ?
ᱦᱳᱭ ᱦᱳᱭ ᱟᱫᱚᱼᱼ ᱛᱮᱦᱮᱧ ᱧᱮᱞᱚᱜ ᱠᱟᱱᱟ ᱚᱱᱠᱟ ᱯᱳᱨᱳ ᱦᱟᱺᱰᱤ ᱨᱮᱠᱚ ᱡᱚᱵᱮᱜ ᱠᱟᱱᱟ ᱟᱨ ᱵᱟᱝ ᱰᱤᱡᱮ ᱞᱟᱜᱽᱲᱮᱼᱼ ᱠᱚᱨᱮ ᱟᱵᱚᱨᱮᱱ ᱢᱟᱹᱭ ᱵᱟᱹᱭ ᱛᱟᱠᱚ ᱡᱟᱹᱥᱛᱤ ᱠᱚ ᱥᱮᱞᱮᱫᱚᱜ ᱠᱟᱱᱟ᱾ ᱟᱫᱚ ᱟᱵᱚᱣᱟᱜ ᱞᱟᱠᱪᱟᱨ ᱨᱮᱱᱟᱜ ᱫᱚ ᱱᱚᱝᱠᱟ ᱮᱱᱮᱡ ᱥᱮᱨᱮᱧ ᱠᱚᱨᱮᱼᱼ ᱦᱟᱜ ᱵᱟᱹᱲᱛᱤ ᱠᱟᱭᱛᱮ ᱧᱮᱞᱚᱜ ᱠᱟᱱᱟ᱾ ᱡᱩᱣᱟᱹᱱ ᱠᱚᱫᱚ ᱦᱟᱸᱜ ᱵᱟᱠᱚ ᱥᱮᱞᱮᱫᱚᱜ ᱠᱟᱱᱟ ᱱᱚᱝᱠᱟ ᱥᱮᱫᱟᱭ ᱦᱟᱲᱟᱢ ᱠᱚᱫᱚ ᱦᱟᱸᱜ ᱠᱚ ᱛᱟᱦᱮᱱ ᱠᱟᱱ ᱜᱮᱭᱟ᱾ ᱟᱫᱚ ᱡᱩᱣᱟᱹᱱ ᱠᱚᱦᱚᱸ ᱛᱮᱦᱮᱧ ᱡᱩᱫᱤ ᱱᱚ ᱼᱼ ᱚᱱᱟ ᱟᱵᱚᱣᱟᱜ ᱞᱟᱠᱪᱟᱨ ᱨᱮᱱᱟᱜ ᱥᱟᱯᱟᱯ ᱠᱚ ᱛᱩᱢᱫᱟᱜ ᱴᱟᱢᱟᱠ ᱠᱚ ᱡᱩᱫᱤᱼᱼ ᱫᱤ ᱨᱩ ᱠᱚ ᱥᱮᱬᱟᱭᱟ᱾ ᱤᱧᱟᱹᱜ ᱢᱚᱱᱮ ᱫᱚ ᱜᱚᱝᱠᱮ ᱞᱟᱹᱟᱭ ᱡᱮ ᱟᱵᱚ ᱱᱚᱣᱟ, ᱵᱟᱧᱪᱟᱣ ᱛᱟᱦᱮᱱ ᱛᱟᱵᱚᱱᱟ ᱟᱨ ᱛᱮᱦᱮᱧ ᱡᱚᱫᱤ ᱚᱱᱟ ᱡᱟᱭᱼᱼ ᱵᱟᱵᱚᱱ ᱥᱮᱞᱮᱫᱚᱜᱼᱟ ᱱᱚᱝᱠᱟ ᱰᱤᱡᱮ ᱞᱟᱜᱽᱲᱮ ᱮᱱᱮᱡ ᱠᱚᱨᱮ ᱵᱚᱱ ᱥᱮᱞᱮᱫᱚᱜᱼᱟ ᱛᱟᱞᱦᱮᱼᱼ ᱟᱵᱚᱣᱟᱜ ᱥᱟᱶᱛᱟ ᱨᱮᱱᱟᱜ ᱦᱚᱸ ᱢᱤᱫᱴᱟᱝ ᱵᱟᱹᱲᱤᱡ ᱤᱯᱷᱮᱠᱴ ᱯᱟᱲᱟᱜᱼᱟ ᱵᱟᱝ ᱱᱚᱜᱼᱚ ᱱᱟ᱾ ᱴᱟᱢᱟᱠ ᱟᱨ ᱵᱟᱝ ᱛᱩᱢᱫᱟᱜ ᱨᱩ ᱱᱚᱣᱟ ᱠᱚᱫᱚ ᱦᱟᱸᱜ ᱟᱫ ᱤᱫᱤᱜᱼᱟ ᱵᱟᱹᱭ ᱵᱟᱹᱭ ᱛᱮ ᱵᱟᱝ?
ᱮᱠᱫᱚᱢ ᱮᱠᱫᱚᱢ ᱮᱠᱫᱚᱢ ᱜᱚᱝᱠᱮ ᱱᱚᱣᱟ ᱟᱹᱰᱤ ᱢᱤᱫᱴᱟᱝ ᱫᱟᱢᱟᱱ ᱠᱟᱛᱷᱟ ᱵᱤᱱ ᱞᱟᱹᱭ ᱠᱟᱜ ᱟᱵᱚᱣᱟᱜ ᱥᱟᱯᱟᱵ ᱵᱟᱨᱮ ᱛᱮ ᱥᱮ ᱥᱟᱯᱟᱵᱼᱼ ᱚᱨ ᱤᱫᱤ ᱠᱟᱛᱮᱫ ᱜᱚᱢᱠᱮ ᱯᱳᱭᱞ ᱛᱮ ᱞᱟᱹᱭ ᱞᱮᱠᱷᱟᱱ ᱱᱚᱣᱟᱨᱚ ᱞᱟᱹᱭᱼᱟ᱾ ᱡᱟᱦᱟᱸ ᱟᱵᱚ ᱱᱤᱛᱚᱜ ᱡᱟᱦᱟᱸ ᱟᱵᱚ ᱡᱮᱜᱮᱛ ᱵᱤᱫᱽᱫᱟᱹᱜᱟᱲ ᱥᱮ ᱩᱱᱥᱩᱞ ᱵᱤᱫᱽᱫᱟᱹᱜᱟᱲ, ᱠᱚᱨᱮ ᱡᱟᱦᱟᱸ ᱯᱟᱲᱦᱟᱜ ᱠᱚ ᱥᱮᱼᱼ ᱚᱞᱚᱜ ᱯᱟᱲᱦᱟᱜ ᱮᱛᱚᱦᱚᱵ ᱠᱟᱱᱟ ᱚᱱᱟ ᱥᱟᱱᱟᱢ ᱯᱟᱦᱴᱟ ᱨᱮᱜᱮ ᱵᱚᱱ ᱧᱮᱞᱟ᱾ ᱟᱭᱢᱟ ᱞᱮᱠᱟᱱᱟᱜᱼᱼ ᱟᱭᱢᱟ ᱞᱮᱠᱟᱱᱟᱜ ᱯᱷᱮᱝᱲᱟ ᱛᱮᱵᱚᱱ ᱯᱟᱲᱦᱟᱜ ᱠᱟᱱᱟ᱾ ᱛᱟᱦᱞᱮ ᱜᱚᱢᱠᱮ ᱟᱭᱢᱟ ᱟᱭᱢᱟᱼᱼ ᱥᱮᱬᱟ ᱥᱮᱬᱟ ᱡᱮᱜᱮᱫ ᱵᱤᱫᱽᱫᱟᱹᱜᱟᱲ ᱠᱚ ᱱᱚᱣᱟ ᱠᱚ ᱪᱟᱹᱩ ᱟᱠᱟᱫᱼᱟ᱾ ᱢᱤᱫ ᱴᱮᱱ ᱠᱳᱨᱥ ᱠᱚ ᱪᱟᱹᱞᱩ ᱟᱠᱟᱟᱜᱼᱟ ᱜᱚᱢᱠᱮ ᱢᱤᱭᱡᱤᱠᱼᱼ ᱴᱨᱰᱤᱥᱱᱟᱞ ᱢᱤᱭᱩᱥᱤᱠ ᱮᱱ ᱠᱟᱞ ᱪᱟᱨᱟᱞ ᱱᱚᱣᱟ ᱨᱮᱱᱟᱜ ᱢᱮᱱᱮᱫ ᱫᱚ ᱱᱚᱣᱟ ᱜᱮ ᱠᱟᱱᱟ ᱜᱚᱝᱠᱮ ᱟᱢᱟᱜ ᱥᱟᱶᱛᱟ ᱨᱮᱱᱟᱜ ᱮᱱᱮᱡ ᱥᱮᱨᱮᱧ ᱨᱩ ᱥᱟᱯᱟᱵ ᱠᱚᱼᱼ ᱪᱮᱫ ᱡᱚᱝ ᱢᱮ ᱛᱚ ᱜᱚᱢᱠᱮ ᱱᱚᱣᱟ ᱟᱵᱚ ᱫᱚᱼᱼ ᱥᱮ ᱟᱵᱚᱣᱟᱜ ᱟᱛᱳ ᱠᱷᱚᱱ ᱜᱮ ᱱᱚᱣᱟ ᱥᱮᱪᱮᱫ ᱫᱚᱵᱚᱱ ᱮᱢ ᱫᱟ ᱪᱟᱞ ᱫᱟᱲᱮᱭᱟ ᱠᱚᱣᱟ ᱡᱮᱜᱮᱛ ᱵᱤᱫᱽᱫᱟᱹᱜᱟᱲ ᱨᱮ ᱵᱟᱝ ᱪᱟᱞᱟᱣ ᱠᱟᱛᱮ ᱨᱮᱦᱚᱸᱼᱼ ᱪᱮ ᱫᱟᱜ ᱥᱮ ᱜᱚᱝᱠᱮ ᱟᱵᱚᱣᱟᱜᱼᱼ ᱨᱩ ᱥᱟᱯᱟᱵ ᱠᱚ ᱟᱛᱳ ᱟᱛᱳ ᱨᱮᱜᱮ ᱢᱮᱱᱟᱜ ᱛᱟᱵᱚᱱᱟ ᱡᱮᱜᱮᱛ ᱵᱤᱫᱽᱫᱟᱹᱜᱟᱲ ᱨᱮ ᱛᱟᱦᱮᱸ ᱦᱚᱪᱚᱣᱟᱜ ᱥᱮ ᱵᱟᱝ ᱛᱟᱦᱮᱸ ᱦᱚᱪᱚᱼᱼ ᱪᱮᱫᱟᱜ ᱟᱵᱚ ᱟᱹᱛᱩ ᱟᱹᱛᱩ ᱨᱮᱜᱮ ᱵᱚᱱ ᱮᱢᱟ ᱠᱚᱣᱟ ᱡᱟᱦᱟᱸᱛᱮ ᱟᱵᱚ ᱠᱚ ᱥᱮᱪᱮᱫᱚᱜᱼᱟ᱾ ᱱᱚᱣᱟ ᱛᱩᱢᱫᱟᱜ ᱨᱩ ᱚᱠᱟ ᱞᱮᱠᱟᱱᱟ, ᱴᱟᱢᱟᱠ ᱨᱩ ᱚᱠᱟ ᱞᱮᱠᱟᱱᱟ, ᱨᱮᱜᱽᱲᱟ ᱨᱩ ᱚᱠᱟ ᱞᱮᱠᱟᱱᱟ, ᱛᱤᱨᱭᱳ ᱵᱟᱱᱟᱢ ᱨᱩ ᱚᱠᱟ ᱞᱮᱠᱟᱱᱟ? ᱥᱟᱱᱟᱢ ᱜᱮᱵᱚᱱ ᱥᱮᱬᱟ ᱫᱟᱲᱮᱭᱟ ᱠᱚᱣᱟ ᱢᱮᱱᱠᱷᱟᱱ ᱚᱱᱟ ᱫᱚ ᱦᱤᱛᱳᱜ ᱥᱚᱨᱠᱟᱨ ᱨᱮᱱᱟᱜ ᱟᱭᱢᱟ ᱟᱭᱢᱟ ᱴᱟᱠᱟ ᱠᱷᱚᱨᱪᱟ ᱠᱟᱛᱮ ᱚᱱᱟ ᱡᱮᱜᱮᱛ ᱵᱤᱫᱽᱫᱟᱹᱜᱟᱲ ᱠᱷᱚᱱ ᱚᱱᱟ ᱠᱳᱨᱥ ᱮ ᱪᱟᱹᱞᱩᱭᱮᱜ-ᱟ, ᱱᱚᱣᱟ ᱵᱟᱨᱮᱛᱮ ᱜᱚᱝᱠᱮ ᱟᱢ ᱪᱮᱫ ᱮᱢ ᱞᱟᱹᱭᱟ?
ᱦᱳᱭ ᱱᱚᱣᱟ ᱫᱚ ᱦᱟᱸᱜ ᱟᱵᱚ ᱥᱟᱶᱛᱟ ᱨᱮᱱᱟᱜ ᱠᱟᱱ ᱜᱮᱭᱟ ᱱᱚᱣᱟ ᱴᱟᱢᱟᱠ ᱛᱩᱢᱫᱟᱜ, ᱟᱫᱚ ᱟᱹᱞᱤᱧᱟᱜ ᱩᱭᱦᱟᱹᱨ ᱛᱮᱫᱚ ᱱᱚᱝᱠᱟ ᱱᱟᱦᱟᱜ ᱵᱚᱱ ᱥᱮᱬᱟ ᱞᱮᱠᱷᱟᱱ ᱟᱛᱳ ᱴᱚᱞᱟ ᱠᱚᱨᱮ ᱦᱳᱭᱛᱚ ᱟᱭ ᱟᱨ ᱱᱚᱜ-ᱚᱭ ᱡᱟᱦᱟᱸ ᱥᱚᱨᱠᱟᱨᱮ ᱪᱟᱹᱟᱞᱩᱣᱟᱠᱟᱫ ᱛᱟᱵᱚᱱᱟ ᱱᱚᱜ-ᱚᱱᱟ ᱠᱳᱨᱥ ᱡᱟᱦᱟᱸᱢ ᱞᱟᱹᱭ ᱠᱮᱫ ᱛᱟᱵᱚᱱᱟ ᱡᱮᱜᱮᱛ ᱵᱤᱨᱫᱟᱹᱜᱟᱲ ᱠᱚᱨᱮ ᱟᱫᱚ ᱟᱛᱳ ᱴᱚᱞᱟ ᱨᱮ ᱱᱟᱦᱟᱜ ᱡᱩᱫᱤ ᱱᱚᱝᱠᱟ ᱵᱚᱱ ᱥᱮᱬᱟ ᱠᱟᱜ-ᱟ ᱛᱟᱞᱦᱮ ᱚᱱᱟ ᱠᱚ ᱴᱷᱟᱶ ᱨᱮ ᱡᱚᱠᱷᱚᱱ ᱵᱚᱱ ᱪᱟᱞᱟᱜ-ᱟ ᱩᱱ ᱚᱠᱛᱚ ᱫᱚ ᱧᱮᱞᱚᱜ-ᱟ ᱚᱝᱠᱟᱱ ᱮᱸᱴᱠᱮᱴᱚᱬᱮ ᱦᱟᱸᱜ ᱵᱟᱝᱥ ᱦᱩᱭᱩᱜ-ᱟ᱾ ᱟᱫᱚ ᱩᱱᱫᱚ ᱦᱟᱸᱜ ᱚᱱᱮᱢ ᱥᱮᱬᱟ ᱟᱹᱜᱩ ᱟᱠᱟᱫ ᱚᱱᱟ ᱞᱮᱠᱟ ᱛᱮᱜᱮ ᱦᱟᱸᱜ ᱱᱚᱰᱮᱢ ᱦᱮᱸ ᱱᱚᱝᱠᱟᱢ ᱨᱩᱭᱟ ᱟᱨ ᱵᱟᱝ ᱥᱮᱬᱟ ᱡᱚᱝᱟ᱾ ᱟᱫᱚ ᱱᱚᱣᱟ ᱨᱮᱦᱚᱸ ᱢᱤᱫᱴᱟᱝ ᱞᱟᱯᱷᱟᱝ ᱴᱷᱟᱶ ᱨᱮᱢ ᱪᱟᱞᱟᱣ ᱫᱟᱲᱮᱜ ᱞᱮᱠᱟ ᱤᱧᱟᱜ ᱩᱭᱦᱟᱹᱨ ᱫᱚ ᱦᱟᱸᱜ ᱟᱞᱜᱟᱜ-ᱟ ᱦᱳᱭ ᱥᱮ᱾
ᱟᱪᱪᱷᱟ ᱟᱪᱪᱷᱟ᱾ ᱜᱚᱝᱠᱮ ᱛᱟᱦᱞᱮ ᱱᱚᱣᱟ ᱦᱩᱰᱤᱧ ᱢᱟᱪᱷᱟ ᱜᱟᱯᱟᱞᱢᱟᱨᱟᱣ ᱫᱚ ᱚᱠᱛᱚ ᱦᱚᱸ ᱠᱷᱟᱴᱚ ᱜᱮ ᱛᱞᱟᱝᱟ ᱛᱟᱦᱞᱮ ᱜᱚᱝᱠᱮ ᱟᱢ ᱥᱟᱶ ᱨᱚᱯᱚᱲ ᱜᱟᱞᱢᱟᱨᱟᱣ ᱠᱟᱛᱮᱜ ᱟᱹᱰᱤ ᱨᱟᱹᱥᱠᱟᱹᱧ ᱵᱩᱡᱷᱟᱹᱣ ᱠᱮᱜ-ᱟ᱾ ᱛᱚ ᱜᱚᱝᱠᱮ ᱟᱭᱢᱟ ᱥᱟᱭ ᱥᱟᱭ ᱥᱟᱨᱦᱟᱣ ᱡᱚᱦᱟᱨ ᱜᱮ ᱛᱚᱵᱮ᱾
ᱦᱳᱭ ᱜᱚᱝᱠᱮ ᱡᱚᱦᱟᱨ ᱜᱮ᱾